ᱦᱳᱭ ᱦᱮᱞᱳ᱾
ᱚ ᱟᱹᱞᱤᱧᱟᱜ ᱨᱚᱲ ᱵᱤᱱ ᱟᱸᱡᱚᱢ ᱮᱫᱟ?
ᱦᱳᱭ ᱟᱸᱡᱚᱢ ᱧᱟᱢ ᱮᱫᱟᱞᱤᱧ ᱟᱹᱵᱤᱱ ᱵᱤᱱ ᱟᱸᱡᱚᱢᱮᱫᱟ ᱟᱹᱞᱤᱧ ᱟᱜ ᱨᱚᱲ? ᱦᱳᱭ ᱡᱚᱦᱟᱨᱤ ᱱᱟᱯᱟᱭ ᱦᱳᱭ᱾
ᱡᱚᱦᱟᱨ ᱜᱮ᱾
ᱦᱳᱭ ᱡᱩᱦᱟᱨ ᱜᱮ᱾
ᱦᱳᱭ ᱪᱮᱜ ᱞᱮᱠᱟ ᱢᱮᱱᱟᱜ ᱵᱤᱱᱟ ᱱᱟᱯᱟᱭ ᱜᱮᱥᱮ ᱪᱮᱜ ᱞᱮᱠᱟ ᱚᱠᱟ
ᱦᱳᱭ᱾ ᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮᱭᱟᱞᱤᱧ ᱟᱫᱚ ᱟᱹᱵᱤᱱ ᱜᱮ ᱪᱮᱜ ᱞᱮᱠᱟ ᱢᱮᱱᱟᱜ ᱠᱟᱜ ᱵᱤᱱᱟ?
ᱦᱳᱭ ᱟᱹᱞᱤᱧ ᱫᱚ ᱦᱟᱸᱜ ᱱᱤᱭᱟᱹ ᱵᱮᱲᱟ ᱫᱚ ᱦᱟᱸᱜ ᱱᱚᱝᱠᱟ ᱱᱟᱯᱟᱭ ᱜᱮ ᱢᱮᱱᱟᱜ ᱠᱟᱜ ᱞᱤᱧᱟ᱾
ᱦᱳᱭ ᱛᱚ ᱱᱟᱯᱟᱭ ᱛᱟᱦᱮᱸ ᱞᱮᱱ ᱠᱷᱟᱱ ᱜᱮ ᱱᱟᱯ
ᱦᱳᱭ ᱟᱫ ᱟᱫᱚ ᱦᱟᱸᱜ ᱟᱯᱮᱥᱮᱜ ᱫᱚ ᱪᱮᱜ ᱞᱮᱠᱟ ᱫᱟᱜ ᱡᱟᱹᱲᱤ ᱠᱚ ᱛᱤᱱᱟᱹᱜᱴᱟ ᱢᱟᱱᱮ ᱪᱮᱜ ᱠᱟᱭ ᱫᱟᱜ ᱮᱜᱟ ᱛᱮᱦᱮᱧ ᱜᱟᱯᱟ
ᱦᱳᱭ ᱫᱟᱜ ᱡᱟᱹᱲᱤ ᱠᱚᱢᱟ ᱚᱱᱠᱟ ᱫᱚ ᱢᱮ ᱛᱮᱦᱮᱧ ᱫᱚ ᱟᱹᱰᱤ ᱟᱸᱴᱜᱮ ᱥᱤᱛᱩᱝ ᱠᱟᱜ ᱛᱟᱦᱮᱸᱜᱼᱟ ᱟᱫᱚ ᱢᱟᱸᱡᱟᱱ ᱚᱠᱛᱚ ᱜᱮ ᱠᱟᱹᱴᱤᱡ ᱫᱟᱜ ᱠᱚᱭ ᱡᱟᱹᱲᱤ ᱵᱟᱲᱟ ᱠᱮᱜ
ᱟᱫᱚ ᱱᱤᱛᱚᱜ ᱫᱚ ᱡᱮᱢᱚᱱ ᱟᱹᱰᱤ ᱨᱮᱭᱟᱲ ᱜᱮ ᱦᱚᱭ ᱠᱚ ᱢᱮᱱᱟᱜ ᱠᱟᱫᱟ ᱟᱵᱚᱦᱟᱣᱟ ᱠᱚ᱾
ᱦᱳᱭ᱾
ᱟᱞᱤᱱ ᱚᱱᱛᱮ ᱜᱮ ᱪᱮᱫ ᱞᱮᱠᱟ ᱢᱮᱱᱟᱜ ᱠᱚᱣᱟ?
ᱦᱳᱭ ᱟᱞᱮ ᱱᱚᱛᱮ ᱦᱚ ᱦᱟᱸᱜ ᱛᱮᱦᱮᱧ ᱜᱟᱯᱟ ᱫᱚ ᱮᱸ ᱦᱟᱸᱜᱼ ᱮ ᱫᱟᱜ ᱮᱫᱟᱭ ᱟᱫᱚ ᱛᱮᱦᱮᱧ ᱫᱚ ᱦᱟᱸᱜ ᱦᱚᱞᱟ ᱢᱟᱫᱷᱮᱨ ᱞᱮᱠᱟ ᱫᱚᱢᱮ ᱫᱚ ᱦᱟᱸᱜ ᱥᱮᱛᱟᱜ ᱛᱚᱨᱟ ᱠᱷᱚᱡ ᱫᱚ ᱵᱟᱭ ᱫᱟᱜ ᱟᱠᱟᱜ ᱟᱭ ᱛᱮᱦᱮᱧ ᱫᱚ ᱮᱠᱴᱩ ᱠᱚᱢ ᱜᱮ ᱦᱟᱸᱜ ᱢᱟᱱᱮ ᱚᱱᱮ ᱢᱟᱡᱟᱱ ᱥᱮᱫ ᱜᱮ ᱫᱟᱜ ᱟᱠᱟᱜᱼᱟᱭ ᱦᱟᱸᱜ ᱛᱮᱦᱮᱧ ᱫᱚ᱾
ᱟᱪᱷᱟ ᱟᱹᱰᱤ ᱱᱟᱯᱟᱭ, ᱟᱨ ᱟᱫᱚ ᱢᱮᱱ ᱫᱟᱞᱤᱧ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱴᱟ ᱯᱮ ᱵᱟᱨᱟᱵᱟᱨᱤ ᱜᱚᱫ ᱠᱮᱫᱟ ᱥᱮᱯᱮ ᱟᱹᱨᱤᱭᱟ?
ᱦᱮᱸ ᱪᱟᱥ ᱠᱟᱹᱢᱤ ᱠᱚᱫᱚ ᱦᱟᱸᱜ ᱟᱹᱰᱤ ᱴᱟᱜ ᱞᱮ ᱮ ᱥᱟᱹᱛ ᱟᱹᱜᱩ ᱠᱟᱜᱼᱟ ᱪᱮᱫᱟᱜ ᱥᱮ ᱟᱞᱮ ᱥᱮᱫ ᱫᱚ ᱦᱟᱸᱜ ᱟᱹᱰᱤ ᱞᱟᱦᱟ ᱠᱷᱚᱱᱟᱜ ᱜᱮ ᱫᱟᱜ ᱟᱞᱮ ᱠᱟᱱᱟᱭ ᱟᱫᱚ ᱚᱱᱟᱛᱮ ᱪᱟᱥ ᱠᱟᱹᱢᱤ ᱠᱚᱫᱚ ᱦᱟᱸᱜ ᱟᱹᱰᱤᱴᱟᱜ ᱜᱮᱞᱮ ᱞᱟᱦᱟ ᱟᱹᱜᱩ ᱟᱠᱟᱫᱟ ᱾ ᱯᱮᱠᱮ ᱪᱮᱫ ᱞᱮᱠᱟ ᱛᱤᱱᱟᱹᱜ ᱴᱟ?
ᱦᱩᱸ ᱦᱚᱭ ᱾ ᱦᱮᱸ ᱟᱞᱮ ᱦᱚᱸ ᱱᱤᱭᱟᱹ ᱱᱤᱭᱟᱹ ᱵᱟᱨᱢᱟ ᱟᱞᱮᱥᱮᱫ ᱫᱚ ᱟᱹᱰᱤ ᱛᱟᱭᱚᱢ ᱮ ᱫᱟᱜ ᱠᱟᱜᱼᱟᱭ, ᱚᱱᱠᱟ ᱫᱟᱜ ᱡᱟᱹᱲᱤ ᱦᱚᱸ ᱵᱟᱭ ᱫᱟᱜ ᱡᱟᱹᱲᱤᱭ ᱟᱠᱟᱫ ᱛᱟᱦᱮᱸᱜ ᱢᱟᱲᱟᱝ ᱫᱚ ᱾ ᱟᱫᱚ ᱦᱚᱜᱼᱚᱭ ᱠᱟ ᱠᱚᱭᱮᱠ ᱫᱤᱱ ᱞᱟᱦᱟ ᱠᱚᱱᱟ ᱟᱨᱠᱤ ᱾ ᱟᱫᱚ ᱵᱟᱨᱯᱮ ᱫᱤᱱ ᱟᱹᱰᱤ ᱡᱳᱨ ᱜᱮ ᱫᱟᱜ ᱡᱟᱹᱲᱤ ᱠᱮᱜᱼᱟᱭ ᱡᱟᱹᱯᱩᱫ ᱟᱨᱠᱤ ᱾ ᱟᱫᱚ ᱚᱱᱟ ᱦᱚᱛᱮᱜ ᱛᱮ ᱠᱷᱮᱛ ᱠᱚᱦᱚᱸ ᱞᱚᱥᱚᱫ ᱟᱹᱜᱩ ᱢᱟᱱᱮ ᱫᱟᱜ ᱠᱚ ᱛᱚᱸᱵᱟ ᱟᱠᱟᱱ ᱛᱟᱦᱮᱸᱜ ᱟᱫᱚ ᱞᱚᱥᱚᱫ ᱠᱟᱛᱮᱜ ᱦᱚᱜᱼᱚᱭ ᱦᱩᱸ ᱪᱟᱥ ᱠᱟᱹᱢᱤ ᱠᱚᱫᱚ ᱮᱛᱚᱦᱚᱵ ᱟᱠᱟᱱᱟ ᱟᱫᱚ ᱢᱩᱪᱟᱹᱫ ᱫᱚ ᱟᱨᱤ ᱢᱩᱪᱟᱹᱫᱚᱜᱼᱟ ᱾
ᱟᱪᱪᱷᱟ ᱾
ᱦᱳᱭ ᱾
ᱦᱩᱸ ᱟᱫᱚ ᱞᱟᱹᱭᱮᱜᱼᱟ ᱞᱤᱧ ᱛᱮᱦᱮᱧ ᱫᱚ ᱦᱟᱸᱜ ᱢᱟᱱᱮ ᱡᱟᱦᱟᱸ ᱤᱫᱤ ᱠᱟ ᱛᱮᱜ ᱞᱟᱝ ᱨᱚᱯᱚᱲ ᱞᱟᱹᱜᱤᱛᱚᱜ ᱠᱟᱱᱟ ᱟᱫᱚ ᱦᱟᱸᱜ ᱞᱟᱹᱭᱮᱜᱼᱟ ᱞᱤᱧ ᱵᱤᱥᱚᱭ ᱢᱟᱱᱮ ᱡᱟᱦᱟᱸ ᱵᱤᱥᱚᱭ ᱫᱚ ᱦᱩᱭᱩᱜ ᱠᱟᱱᱟ ᱥᱮᱸᱫᱽᱨᱟ ᱤᱫᱤ ᱠᱟᱛᱮᱜ ᱞᱟᱝ ᱨᱚᱯᱚᱲᱟ ᱦᱟᱸᱜ ᱠᱟ ᱴᱤᱡ ᱦᱳᱭ ᱾ ᱟᱫᱚ ᱞᱟᱹᱭᱮᱫ ᱞᱤᱧ ᱦᱚᱸᱜᱼᱚᱭ ᱥᱮᱸᱫᱽᱨᱟ ᱟᱯᱮ ᱫᱚ ᱦᱟᱸᱜ ᱢᱟᱱᱮ ᱟᱯᱮ ᱚᱱᱛᱮ ᱫᱚ ᱪᱮᱫ ᱞᱮᱠᱟ? ᱦᱚᱜᱼᱚᱭ ᱡᱟᱦᱟ ᱵᱟᱹᱭᱥᱟᱹᱠᱷ ᱵᱚᱸᱜᱟ ᱠᱩᱱᱟᱹᱢᱤ ᱨᱮ ᱥᱮᱸᱫᱽᱨᱟ ᱦᱩᱭᱩᱜ ᱫᱚ ᱦᱟᱸᱜ, ᱟᱫᱚ ᱟᱸ ᱞᱟᱹᱭᱮᱫᱼᱟ ᱞᱤᱧ ᱟᱯᱮ ᱚᱱᱛᱮ ᱫᱚ ᱪᱟᱞᱟᱜ ᱟᱠᱚ ᱥᱮ ᱵᱟᱝᱟ?
ᱦᱳᱭ ᱟᱹᱰᱤ ᱱᱟᱯᱟᱭ ᱠᱩᱠᱞᱤ ᱵᱤᱱ ᱫᱚᱦᱚ ᱟᱠᱟᱫᱟᱼᱟ, ᱦᱚᱜᱼᱚᱭ ᱟᱞᱮ ᱥᱮ ᱚᱱᱮ ᱵᱟᱹᱭᱥᱟᱹᱠᱷ ᱵᱚᱸᱜᱟ ᱠᱩᱱᱟᱹᱢᱤ ᱨᱮ ᱡᱟᱦᱟᱸ ᱥᱮᱸᱫᱽᱨᱟ ᱠᱚ ᱦᱩᱭᱩᱜ ᱫᱚ ᱵᱟᱝᱟ ᱟᱡᱚᱫᱤᱭᱟᱹ ᱵᱩᱨᱩ ᱨᱮ ᱾ ᱮᱸ ᱥᱮᱱ ᱫᱚ ᱠᱚ ᱠᱚ ᱥᱮᱱᱚᱜ ᱜᱮᱭᱟ ᱟᱹᱰᱤ ᱱᱟᱯᱟᱭ ᱟᱞᱮ ᱟᱹᱛᱩ ᱠᱷᱚᱱᱟᱜ ᱦᱚᱸᱠᱚ ᱥᱮᱱᱚᱜ ᱜᱮᱭᱟ ᱾ ᱦᱮᱸ ᱵᱟᱵᱟ ᱛᱟ ᱠᱚ ᱚᱝᱠᱟ ᱠᱟᱠᱟ ᱛᱟ ᱠᱚ ᱡᱮᱠᱷᱟ ᱛᱟᱠᱚ ᱦᱳᱭ ᱡᱚᱛᱚ ᱦᱚᱲ ᱥᱟᱱᱟᱢ ᱞᱮ ᱠᱟᱱ ᱦᱚᱲ ᱜᱮᱠᱚ ᱥᱮᱱᱚᱜ ᱜᱮᱭᱟ ᱫᱟᱫᱟ ᱵᱷᱟᱹᱭ ᱛᱟᱠᱚ ᱾ ᱟᱫᱚ ᱮᱸ ᱮᱸᱻ ᱡᱮᱢᱚᱱ ᱱᱚᱣᱟ ᱢᱟ ᱟᱹᱰᱤ ᱥᱟᱺᱜᱤᱧ ᱧᱚᱜ ᱜᱮᱭᱟ ᱟᱞᱮ ᱴᱷᱮᱱ ᱠᱷᱚᱱᱟᱜ ᱟᱹᱰᱤ ᱡᱷᱟᱹᱞ ᱧᱚᱜ ᱜᱮᱭᱟ ᱥᱮ ᱾ ᱟᱫᱚ ᱦᱟᱸᱜ ᱡᱟᱭ ᱥᱮᱨᱢᱟ ᱢᱟᱱᱮ ᱦᱚᱸᱠᱚ ᱥᱮᱱ ᱞᱮᱱᱟ ᱾ ᱟᱨ ᱱᱤᱭᱟᱹ ᱥᱮᱨᱢᱟ ᱦᱚᱠᱚ ᱚ ᱢᱟᱱᱮ ᱪᱟᱞᱟᱣᱮᱱ ᱱᱚᱜᱼᱚᱭ ᱡᱟᱦᱟᱸ ᱦᱮᱸ ᱟᱨᱠᱤ ᱵᱟᱹᱭᱥᱟᱹᱠᱷ ᱵᱚᱸᱜᱟ ᱩᱱ ᱦᱚᱸᱠᱚ ᱥᱮᱱ ᱞᱮᱱᱟ, ᱟᱹᱰᱤ ᱱᱟᱯᱟᱭ ᱥᱮᱸᱫᱽᱨᱟ ᱠᱟᱛᱮᱜ ᱠᱚ ᱦᱮᱡ ᱟᱠᱟᱱᱟ ᱡᱚᱛᱚ ᱦᱚᱲᱟᱜ ᱟᱹᱰᱤ ᱱᱟᱯᱟᱭ ᱜᱮ ᱾
ᱟᱪᱪᱷᱟ, ᱟᱫᱚ ᱢᱟᱱᱮ ᱪᱮᱫ ᱞᱮ ᱠᱟ ᱢᱟᱱᱮ ᱪᱮᱫ ᱞᱮᱠᱟ ᱠᱚ ᱪᱟᱞᱟᱜᱼᱟ ᱛᱤᱱᱟᱹᱜ ᱦᱚᱲ ᱠᱚ ᱪᱟᱞᱟᱜᱼᱟ ᱟᱯᱮ ᱚᱱ ᱢᱟᱱᱮ ᱟᱹᱛᱩ ᱠᱷᱚᱱᱟᱜ ᱫᱚ ᱪᱮᱫ ᱞᱮᱠᱟ?
ᱛᱤᱱᱟᱹᱜ ᱦᱚᱲ ᱚᱱᱠᱟ ᱢᱟ ᱟᱸ ᱱᱤᱡᱮ ᱪᱮᱛᱟᱱ ᱜᱮ ᱟᱨᱠᱤ ᱱᱤᱨᱵᱷᱚᱨᱟᱭ ᱥᱮ ᱛᱤᱱᱟᱹᱜ ᱦᱚᱲᱚᱨ ᱪᱟᱞᱟᱜ ᱟᱢ ᱢᱟᱱᱮ ᱟᱡ ᱪᱮᱡ ᱡᱟᱦᱟᱸ ᱪᱟᱞᱟᱜ ᱥᱟᱱᱟᱭᱮᱭᱟ ᱨᱟᱹᱥᱠᱟᱹ ᱛᱮ ᱡᱟᱦᱟᱸᱭᱟᱜ ᱨᱟᱹᱥᱠᱟᱸ ᱢᱮᱱᱟᱜ ᱟᱠᱟᱫ ᱛᱟᱠᱚᱣᱟ ᱩᱱᱠᱩ ᱦᱚᱲ ᱜᱮᱠᱚ ᱥᱮᱱᱚᱜ ᱜᱮᱭᱟ ᱟᱫᱚ ᱟᱡᱚᱫᱤᱭᱤᱭᱟᱹ ᱵᱩᱨᱩ ᱢᱟ ᱡᱷᱚᱛᱚ ᱦᱚᱲᱟᱜ ᱜᱮ ᱨᱟᱹᱥᱠᱟᱹ ᱢᱮᱱᱟᱜ ᱟᱠᱟᱫ ᱛᱚᱠᱚ ᱚᱱᱠᱟ ᱠᱚᱢ ᱵᱮᱥᱤ ᱫᱚ᱾ ᱠᱚᱲᱟ ᱦᱚᱯᱚᱱ ᱢᱟ ᱚᱝᱠᱟ ᱟᱡᱚᱫᱤᱭᱟᱹ ᱥᱮᱸᱫᱽᱨᱟ ᱫᱚᱠᱚ ᱚᱝᱠᱟ ᱥᱮᱱᱚᱜ ᱥᱟᱱᱟ ᱠᱚᱜᱮᱭᱟ᱾ ᱥᱮ ᱟᱨ ᱟᱹᱰᱤ ᱦᱚᱲ ᱠᱚ ᱥᱮᱱᱚᱜᱼᱟ᱾ ᱟᱹᱰᱤ ᱟᱭᱢᱟ ᱫᱤᱥᱚᱢ ᱫᱤᱥᱚᱢ ᱠᱷᱚᱱᱟᱜ ᱠᱚ ᱥᱮᱱᱚᱜᱼᱟ ᱟᱵᱚ ᱥᱟᱱᱛᱟᱲ ᱫᱚ ᱥᱮ᱾ ᱛᱟᱦᱞᱮ ᱚᱝᱠᱟ ᱨᱟᱹᱥᱠᱟᱹ ᱫᱚ ᱵᱩᱡᱷ ᱵᱩᱡᱷᱟᱹᱜ ᱜᱮᱭᱟ ᱟᱫᱚ ᱮᱸ ᱥᱮᱱ ᱫᱚ ᱟᱹᱰᱤ ᱟᱭᱢᱟ ᱦᱚᱲ ᱜᱮᱠᱚ ᱥᱮᱱᱚᱜ ᱜᱮᱭᱟ
ᱟᱪᱪᱷᱟ ᱟᱫᱚ ᱦᱚᱜ ᱚᱭ ᱡᱮ ᱦᱟᱸ ᱥᱮᱸᱫᱽᱨᱟ ᱠᱚ ᱪᱟᱞᱟᱜ ᱟᱫᱚ ᱦᱟᱸᱜ ᱟᱫᱚ ᱟᱫᱚ ᱟ ᱦᱟᱸᱜ ᱚᱱᱠᱟᱱᱟᱜ ᱥᱟᱯᱟᱵ ᱠᱚᱠᱚ ᱤᱫᱤᱭᱟ ᱟᱫᱚ ᱵᱟᱰᱟᱭ ᱟᱵᱤᱱ ᱪᱮᱫ ᱞᱮᱠᱟᱱᱟᱜ ᱥᱟᱯᱟᱵ ᱠᱚᱠᱚ ᱤᱫᱤᱭᱟ ᱧᱩᱛᱩᱢ ᱠᱚᱵᱤᱱ ᱵᱟᱲᱟᱭ ᱠᱷᱟ ᱠᱟᱹᱴᱤᱡ ᱞᱟᱹᱭ ᱟᱸᱡᱚᱢ ᱟᱵᱚᱱ
ᱦᱳᱭ᱾ ᱟᱞᱮᱥᱮᱜ ᱡᱮᱢᱚᱱ ᱦᱚᱝᱠᱟ ᱥᱟᱯᱟᱵ ᱠᱚᱠᱚ ᱧᱮᱞ ᱵᱟᱲᱟ ᱟᱠᱟᱫ ᱠᱚᱣᱟᱞᱤᱧ ᱡᱮᱢᱚᱱ ᱟᱞᱮ ᱚᱲᱟᱜ ᱠᱷᱚᱱᱟᱜ ᱦᱚᱸ ᱠᱚ ᱥᱮᱱᱚᱜ ᱜᱮᱭᱟ ᱡᱚᱛᱚ ᱦᱚᱲᱜᱮ ᱚᱱᱮ ᱚᱱᱠᱟ ᱢᱟᱱᱮ ᱵᱟᱵᱟ ᱛᱟᱠᱚ ᱚᱝᱠᱟ ᱫᱚᱠᱚ ᱥᱮᱱᱚᱜ ᱜᱮᱭᱟ, ᱡᱟᱦᱟᱸᱭ ᱠᱚ ᱟᱨᱠᱤ ᱞᱤᱧ ᱧᱮᱞ ᱟᱠᱟᱫ ᱠᱚᱣᱟ᱾ ᱡᱮᱢᱚᱱ ᱟᱜ ᱥᱟᱨ ᱛᱟᱨᱯᱚᱨᱮ ᱠᱟᱹᱯᱤ
ᱦᱳᱭ᱾
ᱤᱡ ᱡᱮᱢᱚᱱ ᱠᱤ ᱠᱷᱮᱪᱟ ᱴᱟᱸᱜᱟ ᱠᱟᱹᱴᱟᱹᱨᱤ ᱚᱱᱟ ᱠᱚᱢᱟᱠᱚ ᱤᱫᱤᱭᱮᱭᱟ᱾
ᱦᱳᱭ᱾
ᱟᱨ ᱡᱮᱢᱚᱱᱚ ᱫᱝᱠᱟ ᱱᱠᱟᱱᱟᱜ ᱫᱟᱜ ᱫᱚᱚ ᱵᱟᱹᱞᱤᱧ ᱵᱟᱲᱟᱭᱟ᱾ ᱡᱮᱢᱚᱱ ᱟᱜᱥᱟᱨ ᱫᱚ ᱟᱨ ᱠᱮᱪᱟ ᱚᱱᱟ ᱫᱚᱠᱚ ᱤᱫᱤ ᱛᱚᱨᱟᱭ ᱜᱮᱭᱟ, ᱟᱨ ᱴᱟᱸᱜᱟ ᱠᱚᱦᱚᱸ ᱠᱚ ᱤᱫᱤ ᱛᱟᱭᱟ ᱛᱟᱨᱟᱭ ᱜᱮᱭᱟ ᱦᱳᱭ᱾ ᱠᱚᱢ ᱵᱤᱥᱤ ᱠᱟᱹᱴᱟᱹᱨᱤ ᱠᱚᱦᱚᱸ ᱟᱫᱚ ᱦᱳᱭ ᱟᱫᱚ ᱢᱮᱱᱫᱟᱞᱤᱧ ᱛᱟᱦᱚᱞᱮ ᱟᱯᱮ ᱚᱱᱮ ᱚᱱᱛᱮ ᱛᱮᱫᱚ ᱚ ᱥᱮᱱᱚᱜ ᱜᱮᱭᱟ ᱠᱚ ᱥᱮ ᱵᱟᱝᱟ ᱥᱮᱸᱫᱽᱨᱟ ᱦᱚᱸᱜᱼᱚᱭ
ᱦᱳᱭ ᱦᱳᱭ᱾ ᱟᱞᱮ ᱱᱚᱛᱮ ᱦᱚᱸ ᱦᱟᱸᱜ ᱪᱟᱞᱟᱜ ᱜᱮᱭᱟ ᱠᱚ᱾ ᱪᱮᱫᱟᱜ ᱥᱮ ᱟᱵᱚ ᱩᱱᱟ ᱦᱚᱸ ᱢᱤᱴᱮᱱ ᱟᱵᱚ ᱥᱟᱱᱛᱟᱲ ᱥᱟᱶᱛᱟ ᱨᱮᱱᱟᱜ ᱜᱮ ᱠᱟᱱᱟ ᱡᱮ ᱢᱟᱱᱮ ᱥᱮᱫᱟᱭ ᱠᱷᱚᱱᱟᱜ ᱜᱮ ᱥᱮᱸᱫᱽᱨᱟ ᱫᱚᱠᱚ ᱪᱟᱞᱟᱜ ᱜᱮᱭᱟ᱾ ᱵᱟᱹᱭᱥᱟᱹᱠ ᱵᱚᱸᱜᱟ ᱠᱩᱱᱟᱹᱢᱤ ᱨᱮ ᱟᱡᱫ ᱥᱮᱸᱫᱽᱨᱟ ᱦᱮ ᱵᱟᱝ ᱦᱳᱭ ᱟᱞᱮ ᱥᱮᱜ ᱦᱳ ᱧᱩᱛᱩᱢ ᱟᱱᱟᱜ ᱠᱟᱱᱟ ᱧᱩᱛᱩᱢ ᱦᱚ, ᱸ ᱟᱨ ᱥᱤᱫᱟᱭ ᱠᱷᱚᱱᱟᱜ ᱜᱮᱠᱚ ᱥᱮᱸᱫᱽᱨᱟ ᱟᱹᱜᱩ ᱠᱟᱜᱼᱟ ᱢᱟᱱᱮ ᱢᱮᱱ ᱜᱟᱱᱚᱜᱼᱟ᱾ ᱢᱤᱫᱴᱮᱱ ᱥᱟᱱᱛᱟᱲ ᱥᱟᱶᱛᱟ ᱨᱮᱱᱟᱜ ᱢᱤᱫᱴᱮᱱ ᱟᱹᱰᱤ ᱜᱚᱨᱚᱵ ᱟᱱᱟᱜ ᱤᱭᱟᱹ ᱠᱟᱱ ᱜᱮᱭᱟ ᱥᱟᱛᱟᱢ ᱠᱟᱱ ᱜᱮᱭᱟ
ᱦᱳᱭ ᱟᱫᱚ ᱟᱹᱞᱤᱧ ᱞᱤᱧ ᱟᱸᱡᱚᱢ ᱵᱟᱲᱟ ᱠᱟᱜᱼᱟ᱾ ᱥᱮ ᱪᱮᱫ ᱱᱚᱝᱠᱟ ᱡᱮ ᱠᱚᱲᱟ ᱜᱤᱫᱽᱨᱟᱹ ᱫᱚ ᱟᱡᱚᱫᱤᱭᱟᱹ ᱥᱮᱸᱫᱽᱨᱟ ᱵᱟᱝᱠᱚ ᱥᱮᱱ ᱠᱷᱟᱱ ᱠᱚᱲᱟ ᱜᱤᱫᱽᱨᱟᱹ ᱜᱮ ᱵᱟᱝ ᱠᱟᱱᱟ ᱠᱚ ᱥᱮ ᱪᱮᱫ?
ᱦᱳᱭ ᱦᱳᱭ ᱦᱳᱭ ᱟᱹᱰᱤ ᱡᱚᱛᱷᱟᱛ ᱜᱮᱤᱢᱤᱱ ᱨᱚᱲ ᱠᱟᱜᱼᱟ ᱦᱳᱭ ᱟᱞᱤᱧ ᱦᱚᱞᱤᱧ ᱟᱸᱡᱚᱢ ᱠᱟᱜᱼᱟ᱾ ᱵᱟᱝᱢᱟ ᱠᱚᱲᱟ ᱜᱤᱫᱽᱨᱟᱹ ᱫᱚ ᱟᱡᱚᱫᱤᱭᱟᱹ ᱵᱩᱨᱩ ᱥᱮᱸᱫᱽᱨᱟ ᱵᱟᱠᱚ ᱪᱟᱞᱟᱣ ᱞᱮᱱᱠᱷᱟᱱ ᱠᱚᱲᱟ ᱜᱤᱫᱟᱹᱨ ᱜᱮ ᱵᱟᱝ ᱠᱚ ᱦᱳ ᱵᱟᱝ ᱠᱟᱱᱟ ᱠᱚ ᱟᱨ ᱠᱩᱲᱤ ᱜᱤᱫᱽᱨᱟᱹ ᱦᱚᱸ ᱦᱟᱸᱜ ᱞᱟᱹᱭ ᱟᱸᱡᱚᱢ ᱠᱟᱜ-ᱟ ᱞᱤᱧ ᱦᱚᱜᱼᱚᱭ ᱪᱟᱠᱚᱞᱛᱟᱲᱤ ᱪᱷᱟᱛᱟ ᱧᱮᱞ ᱵᱟᱠᱚ ᱪᱟᱞᱟᱣ ᱞᱮᱱ ᱠᱷᱟᱱ ᱵᱟᱝ ᱢᱟ ᱠᱩᱲᱤ ᱜᱤᱫᱟᱹᱨ ᱜᱮ ᱵᱟᱝ
ᱦᱳᱭ ᱦᱳᱭ, ᱟᱫᱚ ᱱᱚᱣᱟ ᱠᱚ ᱫᱚ ᱛᱤᱱᱟᱹᱜ ᱴᱟ ᱥᱟᱨᱤ ᱜᱮᱭᱟ ᱥᱮ ᱛᱤᱱᱟᱹᱜ ᱴᱟ ᱮᱲᱮ ᱜᱮᱭᱟ ᱚᱱᱟ ᱫᱚ ᱦᱟᱸᱜ ᱵᱟᱹᱞᱤᱧ ᱢᱮᱱ ᱫᱟᱲᱮᱜ ᱠᱟᱱᱟ ᱟᱫᱚ ᱢᱟᱲᱟᱝ ᱢᱟ ᱡᱟᱱᱤᱡ ᱚᱱᱠᱟ ᱦᱳᱭᱳᱜ ᱠᱟᱱ ᱠᱷᱟᱡ ᱜᱮ ᱟᱫᱚ ᱱᱮᱛᱟᱨ ᱫᱚ ᱦᱟᱸᱜ ᱩᱱᱟᱹᱜ ᱫᱚ ᱚᱱᱠᱟ ᱫᱚ ᱵᱟᱝ ᱦᱳᱭᱳᱜ ᱠᱟᱱᱟ, ᱵᱟᱝ ᱥᱮ?
ᱦᱳᱭ ᱢᱟᱲᱟᱝ ᱫᱚ ᱦᱩᱭ ᱠᱟᱱ ᱜᱮᱭᱟ ᱟᱫᱚ ᱠᱟᱛᱷᱟ ᱨᱮ ᱠᱚ ᱞᱟᱹᱭᱟᱜᱼᱟ ᱥᱮᱫᱟᱭ ᱠᱷᱚᱱᱟᱜ ᱜᱮ ᱟᱸᱡᱚᱢ ᱠᱟᱜ-ᱟ ᱞᱤᱧ ᱟᱹᱞᱤᱧ ᱦᱚᱸ᱾
ᱦᱳᱭ, ᱟᱫᱟ ᱦᱚᱸᱜᱼᱚ ᱱᱚᱣᱟ ᱟᱹᱞᱤᱧ ᱫᱩᱞᱤᱧ ᱟᱸᱡᱚᱢ ᱵᱟᱲᱟᱣ ᱠᱟᱜ-ᱟ ᱟᱫᱚ ᱪᱮᱫ ᱞᱮᱠᱟ ᱥᱟᱨᱤ ᱥᱮ ᱛᱤᱱᱟᱹᱜ ᱱᱟᱥᱮ ᱟᱹᱞᱤᱧ ᱫᱚ ᱵᱟᱹᱞᱤᱧ ᱵᱟᱲᱟᱭᱟ? ᱡᱮ ᱟᱸᱡᱚᱢ ᱵᱟᱲᱟ ᱠᱟᱜ-ᱟ ᱞᱤᱧ ᱦᱚᱸᱜᱼᱚᱭ ᱡᱮ ᱮᱸᱻ ᱪᱟᱠᱚᱞᱛᱟᱲᱤ ᱯᱟᱛᱟ ᱧᱮᱞ ᱡᱟᱦᱟᱸ ᱫᱚ ᱟᱵᱚ ᱛᱤᱨᱞᱟᱹ ᱦᱚᱯ ᱯᱚᱱ ᱵᱚᱱ ᱥᱮᱱᱚᱜᱼᱟ, ᱚᱱᱠᱟ ᱠᱚ ᱢᱮᱱ ᱛᱟᱦᱮᱸᱫ ᱥᱮ ᱪᱮᱫ ᱟᱵᱚ ᱛᱤᱨᱞᱟᱹ ᱦᱚᱯᱚᱱ ᱫᱚ ᱪᱮᱠᱟ ᱪᱟᱠᱚᱞᱛᱟᱲᱤ ᱪᱷᱟᱛᱟ ᱧᱮᱞ ᱵᱟᱵᱚᱱ ᱥᱮᱱ ᱞᱮᱱ ᱠᱷᱟᱱ ᱟᱵᱚ ᱠᱚ ᱛᱤᱨᱞᱟᱹ ᱦᱚᱯᱚᱱ ᱜᱮ ᱵᱟᱝ ᱠᱟᱱᱟ ᱵᱚᱱ ᱵᱟᱝ ᱥᱮ?
ᱦᱳᱭ ᱦᱳᱭ,
ᱟᱞᱤᱧ ᱫᱩᱞᱤᱧ ᱟᱸᱡᱚᱢ ᱠᱟᱜᱼᱟ ᱥᱮ ᱪᱮᱫ ᱚᱸᱰᱮ ᱢᱟᱲᱟᱝ ᱫᱚ ᱚᱱᱠᱟ ᱦᱳᱭᱳᱜ ᱠᱟᱱ ᱛᱟᱦᱮᱸᱫ ᱡᱮ ᱚᱸᱰᱮ ᱫᱚ ᱢᱟᱱᱮ ᱡᱟᱦᱟᱸᱭ ᱠᱩᱲᱤ ᱜᱤᱫᱽᱨᱟᱹ ᱠᱚ ᱛᱤᱨᱞᱟᱹ ᱦᱚᱯᱚᱱ ᱵᱚᱱ ᱥᱮᱱᱚᱜᱼᱟ, ᱫᱚ ᱠᱚᱲᱟ ᱦᱚᱯᱚᱱ ᱦᱚᱸ ᱡᱟᱦᱟᱸᱭ ᱠᱚ ᱠᱚ ᱥᱮᱱᱚᱜᱼᱟ ᱡᱟᱦᱟᱸᱭ ᱢᱤᱫ ᱧᱮᱞᱛᱮ ᱠᱩᱥᱤᱭᱟᱫᱮᱭᱟᱭ ᱩᱱᱤ ᱜᱮ ᱥᱮᱪ ᱪᱮᱫ ᱚᱸᱰᱮ ᱠᱷᱚᱱᱟᱜᱼ ᱮ ᱤᱫᱤᱭᱟ ᱦᱚᱜᱼᱚᱝᱠᱟᱱᱟᱜ ᱠᱟᱛᱷᱟ ᱞᱤᱧ ᱟᱸᱡᱚᱢ ᱵᱟᱲᱟ ᱠᱟ ᱟᱫᱚ ᱱᱚᱣᱟ ᱫᱚ ᱛᱤᱱᱟᱹᱜ ᱴᱟ ᱥᱟᱲᱤ ᱜᱮᱭᱟ ᱛᱤᱱᱟᱹᱜ ᱴᱟ ᱮᱲᱮ ᱜᱮᱭᱟ ᱠᱟᱹᱴᱤᱡ ᱵᱤᱱ ᱞᱟᱹᱭ ᱫᱟᱲᱮᱜᱼᱟ?
ᱦᱳᱭ, ᱟᱪᱪᱷᱟ, ᱦᱮᱸ ᱟᱹᱞᱤᱧ ᱦᱚᱸᱞᱤᱧ ᱟᱸᱡᱚᱢ ᱠᱟᱜᱼᱟ ᱚᱱᱠᱟ ᱜᱮ ᱟᱹᱵᱤᱱ ᱚᱠᱟ ᱞᱮᱠᱟ ᱵᱤᱱ ᱞᱟᱹᱭ ᱠᱮᱜᱼᱟ᱾ ᱵᱟᱝ ᱢᱟ ᱡᱟᱦᱟᱸᱭ ᱡᱩᱫᱤ ᱠᱩᱲᱤ ᱜᱤᱫᱽᱨᱟᱹ, ᱪᱟᱞᱟᱣ ᱠᱟᱱᱟᱭ ᱟᱫᱚ ᱡᱩᱫᱤ ᱡᱟᱦᱟᱸᱭ ᱠᱚᱲᱟ ᱜᱤᱫᱽᱨᱟᱹ ᱠᱩᱥᱤᱭᱟᱫᱮ ᱠᱷᱟᱱ ᱟᱫᱚ ᱵᱟᱝ ᱢᱟ ᱞᱟᱹᱭ ᱟᱠᱚ ᱚᱸᱰᱮ ᱜᱮ ᱮᱠᱟᱞ ᱛᱮ ᱤᱛᱩᱫ ᱠᱟᱛᱮᱜ ᱮ ᱤᱫᱤᱭᱟ᱾ ᱵᱟᱝ ᱢᱟ, ᱦᱳᱭ ᱦᱳᱭ ᱟᱫᱚ ᱪᱟᱞᱟᱜ ᱜᱮ ᱦᱳᱭᱳᱜ ᱛᱟᱢᱟ ᱤᱛᱩᱫ ᱟᱢ ᱠᱷᱟᱡ ᱫᱚᱭ ᱪᱟᱞᱟᱜ ᱜᱮ ᱦᱳᱭᱳᱜ ᱛᱟᱢᱟ ᱵᱷᱮ
ᱦᱳᱭ ᱦᱳᱭ ᱟᱨ ᱯᱟᱹᱦᱤᱞ ᱢᱟ ᱚᱝᱠᱟ ᱱᱤᱭᱚᱢ ᱛᱟᱦᱮᱸ ᱠᱟᱱᱟ᱾ ᱟᱹᱞᱤᱧ ᱞᱤᱧ ᱟᱸᱡᱚᱢ ᱠᱟᱜᱼᱟ᱾
ᱦᱳᱭ,
ᱟᱫᱚ ᱱᱚᱣᱟ ᱮᱸᱻ ᱱᱚᱣᱟ ᱫᱚ ᱟᱹᱵᱤᱱ ᱦᱚᱸᱵᱤᱱ ᱟᱸᱡᱚᱢ ᱵᱟᱲᱟᱣ ᱠᱟᱜᱼᱟ ᱥᱟᱨᱤ ᱜᱮ ᱥᱮ ᱪᱮᱛᱟ ᱱᱚᱝ ᱠᱟ ᱛᱟᱦᱮᱸ ᱠᱟᱱᱟ?
ᱦᱮᱸ ᱟᱸᱡᱚᱢ ᱫᱚᱞᱤᱧ ᱟᱸᱡᱚᱢ ᱠᱟᱜ-ᱟ, ᱟᱫᱚ ᱦᱟᱸᱜ ᱥᱮᱫᱟᱭᱟᱜ ᱛᱚ ᱢᱮᱫ ᱛᱮ ᱫᱚ ᱵᱟᱞᱤᱧ ᱧᱮᱞ ᱠᱟᱜᱼᱟ᱾ ᱫᱟᱫᱩ ᱛᱟᱠᱚ, ᱠᱚᱣᱟᱜ ᱢᱚᱪᱟ ᱠᱷᱚᱡ ᱜᱤᱞᱤᱧ ᱟᱸᱡᱚᱢ ᱠᱟᱜᱼᱟ ᱵᱟᱝ ᱢᱟ ᱱᱚᱝᱠᱟ ᱦᱩᱭᱩᱜ ᱛᱟᱦᱮᱸᱜ ᱥᱟᱨᱤ ᱜᱮ,
ᱚ ᱟᱪᱪᱷᱟ, ᱟᱫᱚ ᱚᱱᱟ ᱵᱟᱨ ᱛᱮ ᱠᱟᱹᱴᱤᱡ ᱞᱤᱧ ᱟᱹᱞᱤᱧ ᱞᱤᱧ ᱜᱟᱞᱢᱟᱜ-ᱟ ᱟᱨᱠᱤ ᱞᱤᱧ ᱠᱩᱠᱞᱤᱭᱮᱫ ᱵᱤᱱᱟ ᱡᱮ ᱱᱚᱜᱼᱚᱭ ᱚᱱᱮ ᱚᱱᱠᱟ ᱦᱳᱭᱳᱜ ᱛᱟᱦᱮᱸᱜᱼᱟ ᱦᱮᱸ ᱥᱮ?
ᱦᱳᱭ,
ᱟᱫᱚ ᱚᱱᱟ ᱫᱚ ᱛᱤᱱᱟᱹᱜ ᱴᱟ ᱱᱟᱯᱟᱭᱚᱜ ᱠᱟᱱ ᱛᱟᱦᱮᱸᱜ-ᱟ, ᱛᱤᱱᱟᱹᱜ ᱴᱟ ᱵᱟᱹᱲᱤᱡᱚᱜ ᱠᱟᱱ ᱛᱟᱦᱮᱸᱜ? ᱥᱮ ᱪᱮᱫ ᱞᱮᱠᱟ, ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ?
ᱟᱫᱚᱻ, ᱦᱳᱭ ᱞᱟᱹᱭ ᱫᱟᱞᱤᱧ ᱟᱫᱚ ᱦᱚᱜ-ᱚᱭ ᱢᱟᱱᱮ ᱥᱮᱫᱟᱭ ᱨᱮᱱ ᱦᱚᱲ ᱫᱚ ᱦᱟᱸᱜ ᱠᱷᱟᱱ ᱚᱠᱟ ᱞᱮᱠᱟ ᱠᱚ ᱛᱟᱦᱮᱸᱜ ᱠᱟᱱᱟ ᱟᱫᱚ ᱞᱮᱠᱟᱱ ᱦᱟᱸᱜ ᱠᱚᱻ ᱡᱩᱠᱛᱤ ᱠᱚ ᱠᱚ ᱮᱢ ᱛᱟᱦᱮᱸᱫ ᱚᱱᱟᱠᱚ ᱤᱫᱤ ᱠᱟᱛᱮᱫ, ᱟᱫᱚ ᱦᱟᱸᱜ ᱢᱟᱱᱮ ᱥᱮᱫᱟᱭᱟᱜ ᱛᱚ, ᱵᱟᱲᱟᱭ ᱜᱮᱭᱟᱵᱮᱱ ᱦᱟᱸᱜ ᱫᱚᱢᱮ ᱦᱟᱸᱜ ᱠᱷᱟᱱ ᱱᱮᱛᱟᱨᱟᱜ ᱟᱨ ᱥᱮᱫᱟᱭᱟᱜ ᱛᱩᱞᱚᱱᱟ ᱨᱮᱫᱚ ᱦᱟᱸᱜ ᱟᱰᱤ ᱜᱟᱱ ᱜᱮ ᱦᱟᱸᱜ ᱯᱷᱟᱨᱟᱜᱚᱜᱼᱟ ᱦᱮᱸ ᱵᱟᱝ? ᱦᱳᱭ ᱾ ᱦᱳᱭ, ᱟᱫᱚ ᱱᱮᱛᱟᱨ ᱛᱩᱞᱚᱱᱟ ᱛᱮᱫᱚ ᱦᱟᱸᱜ ᱞᱤᱧ ᱞᱟᱹᱭ ᱮᱫᱟ, ᱱᱮᱛᱟᱨᱟᱜ ᱞᱮᱠ ᱠᱟᱛᱮ ᱛᱚ ᱟᱫᱚ ᱚᱱᱮ ᱡᱮᱦᱟᱸ ᱪᱟᱞᱟᱜ ᱠᱟᱱ ᱫᱚᱠᱚ ᱯᱟᱛᱟ ᱧᱮᱞ ᱟᱫᱚ ᱚᱱᱰᱮ ᱡᱟᱦᱟᱸᱭ ᱠᱩᱲᱤ ᱜᱤᱫᱽᱨᱟᱹ ᱜᱮᱠᱚ ᱠᱩᱥᱤᱭᱟ ᱫᱮᱭᱟ ᱩᱱᱤ ᱜᱮᱭ ᱤᱫ ᱛᱩᱫ ᱠᱮᱫᱮᱭᱟᱭ ᱥᱮᱫᱟᱭᱟᱜ ᱠᱟᱛᱷᱟ ᱞᱮᱠᱟᱛᱮ, ᱵᱟᱝᱢᱟ ᱟᱫᱚ ᱪᱟᱞᱟᱜ ᱜᱮ ᱦᱩᱭᱩᱜᱼᱟ ᱩᱱᱤ ᱥᱟᱛᱮ ᱾ ᱦᱮ ᱵᱟᱝ, ᱟᱫᱚ ᱦᱟᱜ ᱱᱤᱛ ᱱᱮᱛᱟᱨᱟᱜ ᱤᱭᱟᱹ ᱞᱮᱠᱟ ᱛᱮ ᱫᱚᱞᱤᱧ ᱞᱟᱹᱭ ᱮᱫᱟ ᱦᱟᱸᱜ, ᱚᱱᱠᱟ ᱫᱚ ᱦᱟᱸᱜ ᱩᱪᱤᱛ ᱫᱚ ᱵᱟᱝ ᱠᱟᱱᱟ ᱦᱮᱸ ᱵᱟᱝ? ᱢᱤᱫᱴᱟᱝ ᱦᱚᱲ ᱵᱟᱢ ᱩᱨᱩᱢᱮᱭᱟ ᱚᱠᱚᱭ ᱠᱟᱱᱟᱭ, ᱚᱠᱟᱨᱮᱱ ᱠᱟᱱᱟᱭ, ᱴᱟᱴᱠᱟ ᱜᱮᱭ ᱠᱩᱥᱤᱭᱟᱫᱮᱭᱟ ᱦᱟᱱᱮ ᱤᱛᱩᱫ ᱠᱮᱫᱮᱭᱟᱭ ᱟᱨᱮ ᱤᱫᱤᱭᱟᱭ ᱡᱳᱨ ᱠᱟᱛ ᱛᱮᱫ ᱦᱟᱸᱜ ᱠᱚ ᱵᱷᱮᱡᱟᱭᱮᱭᱟ ᱩᱱᱤ ᱥᱟᱛᱮᱫ ᱜᱮ, ᱟᱫᱚ ᱚᱱᱟ ᱫᱚ ᱦᱟᱸᱜ ᱱᱮᱛᱟᱨᱟᱜ ᱤᱭᱟᱹ ᱞᱮᱠᱟ ᱞᱮᱠᱟ ᱛᱮᱫᱚ ᱦᱟᱸᱜ, ᱢᱟᱱᱮ ᱞᱟᱹᱭ ᱫᱟᱞᱤᱧ ᱵᱟᱝ ᱜᱮ ᱴᱷᱤᱠᱚᱜ ᱠᱟᱱᱟ ᱦᱮᱸ ᱥᱮ, ᱵᱟᱝ ᱱᱟᱯᱟᱭ ᱦᱮᱸ ᱾
ᱟᱫᱚ ᱯᱟᱪᱮ ᱪᱮᱫ ᱞᱮᱠᱟᱱ ᱠᱚ ᱪᱮᱫ ᱞᱮᱠᱟᱱᱤᱡ ᱦᱚᱲᱮ ᱤᱛᱩᱫ ᱮ ᱢᱮᱭᱟ ᱪᱮᱫ ᱞᱮᱠᱟ ᱵᱟᱝᱟ, ᱚᱱᱮ ᱚᱱᱟ ᱫᱚ ᱠᱟᱹᱴᱤᱡ ᱤᱭᱟᱹ ᱢᱮᱱᱟᱜᱼᱟᱥᱮ ᱱᱤᱡᱮᱨᱟᱜ ᱦᱚᱸᱛᱚ ᱠᱟᱹᱴᱤᱡ ᱠᱩᱥᱤ ᱵᱟᱝ ᱠᱩᱥᱤ ᱢᱮᱱᱟᱜ ᱟᱠᱟᱫᱟ ᱥᱮ, ᱟᱡ ᱫᱚ ᱧᱮᱞ ᱠᱟᱛᱮᱜ ᱠᱩᱥᱤᱭᱟᱜ ᱢᱮᱭᱟᱭ ᱦᱳᱭ ᱮᱱᱟ, ᱟᱫᱚ ᱟᱢ ᱱᱤᱡᱮᱨᱟᱜ ᱦᱚᱸᱛᱚ ᱠᱩᱥᱤ ᱞᱟᱜᱟᱜ-ᱟ ᱾ ᱩᱱᱤ ᱥᱩᱢᱩᱝ ᱠᱩᱥᱤ ᱠᱟᱛᱮᱜ ᱛᱚ ᱵᱟᱝ ᱦᱩᱭᱩᱜᱼᱟ ᱵᱟᱝ ᱥᱮ? ᱵᱟᱱᱟ ᱦᱚᱲ ᱜᱮᱵᱤᱱ ᱥᱚᱝᱥᱟᱨᱟ, ᱢᱤᱫ ᱥᱟᱞᱟᱜ ᱵᱤᱱ ᱛᱟᱦᱮᱱᱟ, ᱵᱟᱱᱟ ᱦᱚᱲᱟᱜ ᱟᱨ ᱠᱩᱥᱤ ᱨᱟᱡᱤ ᱵᱟᱝᱠᱷᱟᱱ ᱫᱚ ᱪᱤᱠᱟᱹᱛᱮ ᱱᱚᱝᱠᱟ ᱦᱩᱭᱩᱜᱼᱟ᱾
ᱦᱳᱭ ᱵᱟᱢ ᱩᱨᱩᱢᱤᱭᱟ ᱴᱟᱴ ᱠᱟᱜᱮ ᱤᱛᱩᱫ ᱢᱮᱭᱟᱭ ᱤᱫᱤ ᱢᱮᱭᱟᱭ, ᱟᱫᱚ ᱚᱱᱠᱟ ᱫᱚ ᱦᱟᱸᱜ ᱵᱟᱝ ᱴᱷᱤᱠᱚᱜᱼᱟ ᱦᱚᱸ ᱵᱟᱝ ᱥᱮ?
ᱦ
ᱦᱳᱭ ᱾ ᱦᱳᱭ ᱾
ᱟᱪᱷᱟ, ᱟᱱ ᱛᱚ ᱢᱮᱱᱫᱟᱞᱤᱧ ᱡᱮ ᱛᱟᱦᱚᱞᱮ ᱟᱵᱤᱱ ᱫᱚ ᱪᱟᱠᱚᱞ ᱛᱟᱹᱲᱤ ᱪᱷᱟᱛᱟ ᱧᱮᱞ ᱫᱚᱵᱤᱱ ᱪᱟᱞᱟᱣ ᱵᱟᱲᱟ ᱟᱠᱟᱱᱟ ᱥᱮ ᱵᱟᱝ?
ᱦᱳᱭ ᱾ ᱟᱞᱤᱧ ᱫᱚ ᱦᱟᱸᱜ ᱪᱟᱠᱚᱞᱛᱟᱹᱨᱤ ᱪᱷᱟᱛᱟ ᱧᱮᱞ ᱫᱚ ᱦᱟᱸᱜ ᱵᱟᱹᱞᱤᱧ ᱥᱮᱱ ᱟᱠᱟᱱᱟ᱾ ᱡᱟᱛᱮ ᱜᱮᱞᱤᱧ ᱟᱸᱡᱚᱢ ᱟᱠᱟᱫᱼᱟ ᱚᱱᱠᱟ ᱫᱚ, ᱟᱫᱚ ᱢᱤᱫ ᱫᱷᱟᱣ ᱦᱚᱸ ᱵᱟᱞᱤᱧ ᱧᱮᱞ ᱟᱠᱟᱫᱼᱟ ᱧᱮᱞ ᱫᱚ ᱦᱟᱸᱜ ᱾ ᱪᱮᱫ ᱞᱮᱠᱟ ᱦᱩᱭᱩᱜᱼᱟ, ᱵᱟᱝ ᱚᱠᱟ ᱞᱮᱠᱟ ᱛᱤᱱᱟᱹᱜ ᱢᱟᱨᱟᱝ ᱾ ᱟᱨ ᱴᱟᱺᱰᱤ ᱠᱟᱱᱟ ᱮᱱᱛᱮᱫ ᱚᱠᱟᱞᱮᱠᱟ, ᱵᱟᱹᱞᱤᱧ ᱧᱮᱞ ᱠᱟᱜᱼᱟ ᱟᱹᱵᱤᱱ ᱜᱮᱵᱤᱱ ᱧᱮᱞ ᱠᱟᱜᱼᱟ ᱥᱮ?
ᱵᱟᱝ ᱟᱹᱞᱤᱧ ᱦᱚᱸ ᱚᱱᱠᱟ ᱞᱮ ᱚᱱᱠᱟ ᱢᱟᱱᱮ ᱞᱟᱹᱭ ᱛᱮᱜᱮᱞᱤᱧ ᱟ ᱵᱩᱡᱽ ᱵᱟᱲᱟ ᱟᱠᱟᱜᱼᱟ ᱪᱮᱞᱮᱠᱟ ᱾ ᱚᱱᱠᱟ ᱟᱨᱠᱤᱞᱤᱧ ᱢᱮᱱ ᱠᱮᱫᱟ, ᱟᱞᱤᱧ ᱦᱚᱸ ᱧᱮᱧᱮᱞ ᱫᱚ ᱚᱱᱠᱟ ᱵᱟᱹᱞᱤᱧ ᱥᱮᱱ ᱵᱟᱲᱟᱣ ᱟᱠᱟᱱᱟ ᱢᱮᱫ ᱛᱚ ᱵᱟᱹᱞᱤᱧ ᱧᱮᱞ ᱟᱠᱟᱜᱼᱟ, ᱟᱫᱚ ᱚᱱᱟ ᱢᱟ ᱟᱹᱰᱤ ᱡᱷᱟᱹᱞ ᱧᱚᱜ ᱜᱮ ᱦᱮᱸᱥᱮ ᱾ ᱛᱚ ᱚᱱᱠᱟ
ᱚᱞᱚᱜ ᱯᱟᱲᱦᱟᱜ ᱡᱤᱭᱚᱱ ᱨᱮᱫᱚ ᱚᱱᱠᱟ ᱧᱮᱧᱮᱞ ᱥᱮ ᱚᱱᱟ ᱠᱚ ᱧᱮᱞ ᱠᱚᱫᱚ ᱟ ᱵᱟᱝ ᱦᱩᱭᱩᱜ ᱠᱟᱱᱟ ᱱᱤᱛᱳ ᱫᱚ᱾
ᱟᱪᱷᱟ, ᱦᱳᱭ ᱾ ᱟᱫᱚ ᱦᱚᱜ ᱚᱭ ᱡᱟᱦᱟ ᱥᱮᱸᱫᱽᱨᱟ ᱤᱫᱤ ᱠᱟᱛᱮᱜ ᱞᱟᱝ ᱦᱩᱸ ᱜᱟᱞᱚᱪ ᱠᱮᱜᱼᱟ, ᱟᱫᱚ ᱦᱟᱸᱜ ᱥᱮᱸᱫᱽᱨᱟ ᱤᱫᱤ ᱠᱟᱛᱮᱫ ᱢᱟᱱᱮ ᱡᱟᱦᱟᱸ ᱫᱚᱠᱚ ᱪᱟᱞᱟᱜ ᱠᱟᱱᱟ ᱟᱡᱳᱫᱤᱭᱟᱹ, ᱵᱩᱨᱩ ᱵᱤᱨ ᱥᱮᱫᱽᱨᱟ ᱟᱫᱚ ᱵᱟᱲᱟᱭᱟᱵᱤᱱ ᱥᱮ ᱵᱟᱝᱟ ᱪᱮᱫ ᱞᱮᱠᱟ ᱮᱱᱛᱮᱜ ᱚᱠᱟ ᱞᱮᱠᱟ ᱚᱱᱟ ᱵᱤᱨ ᱵᱩᱨᱩ ᱨᱮ ᱦᱟᱹᱛᱤ ᱛᱟᱹᱨᱩᱵ ᱠᱚ ᱪᱮᱫ ᱞᱮᱠᱟ ᱢᱮᱱᱟᱜ ᱠᱚᱣᱟ ᱚᱠᱟ ᱞᱮᱠᱟ ᱠᱟ ᱛᱮ ᱠᱚ ᱥᱮᱸᱫᱽᱨᱟ ᱠᱚᱣᱟ ᱵᱟᱲᱟᱭ ᱜᱮᱭᱟ ᱵᱤᱱ ᱥᱮ ᱵᱟᱝ?
ᱦᱳᱭ, ᱟᱫᱚ ᱟᱵᱚ ᱢᱟ ᱛᱤᱨᱞᱟᱹ ᱦᱚᱯᱚᱱ ᱠᱟᱱᱟᱵᱚᱱ ᱚᱸᱰᱮ ᱢᱟ ᱵᱟᱵᱚᱱ ᱥᱮᱱ ᱟᱠᱟᱱᱟ, ᱟ ᱫᱚ ᱞᱟᱹᱭ ᱠᱟᱛᱷᱟ ᱟᱨᱠᱤ ᱪᱮᱫ ᱞᱮᱠᱟ, ᱟᱞᱤᱧ ᱫᱚᱞᱤᱧ ᱵᱟᱲᱟᱭᱟ ᱟᱭᱢᱟ ᱰᱷᱮᱨ ᱜᱮ ᱡᱤᱵ ᱡᱤᱭᱟᱹᱞᱤ ᱠᱚᱫᱚ ᱟᱹᱰᱤ ᱥᱟᱱᱟᱢ ᱨᱚᱠᱚᱢ ᱥᱟᱱᱟᱢ ᱞᱮᱠᱟᱱ ᱠᱚᱜᱮ ᱠᱚ ᱢᱮᱱᱟᱜ ᱠᱟᱜ ᱠᱚᱣᱟ ᱦᱮᱸ ᱥᱮ ᱵᱟᱝᱟ? ᱟᱫᱚ ᱵᱚᱛᱚᱨᱟᱱ ᱡᱤᱭᱟᱹᱞᱤ ᱠᱚᱦᱚᱸ ᱢᱮᱱᱟᱜ ᱠᱟᱫ ᱠᱚᱜᱮᱭᱟ ᱟᱫᱚᱞᱤᱧ ᱟᱸᱡᱚᱢ ᱠᱟᱫᱼᱟ ᱥᱮ ᱪᱮᱫ ᱚᱸᱰᱮ ᱰᱮ ᱵᱚᱸᱜᱟ ᱢᱮᱱᱟᱭ ᱠᱟᱫᱮ ᱫᱚ᱾ ᱩᱱᱤ ᱜᱮ ᱥᱮ ᱪᱮᱫ ᱚᱝᱠᱟ, ᱩᱱ ᱦᱤᱞᱳᱜ ᱫᱚᱭ ᱪᱩᱠᱩ ᱠᱚᱣᱟᱭ᱾ ᱚᱝᱠᱟ ᱵᱚᱛᱚᱨᱟᱱ ᱡᱤᱭᱟᱹᱞᱤ ᱠᱚᱫᱚ ᱵᱟᱭ ᱩᱲᱩᱝ ᱦᱚᱪᱚ ᱟᱠᱚᱣᱟᱭ᱾
ᱦᱳᱭ ᱦᱳᱭ᱾ ᱦᱳᱭ ᱟᱹᱞᱤᱧ ᱦᱚᱸ ᱚᱝᱠᱟ ᱜᱮᱞᱤᱧ ᱟᱸᱡᱚᱢ ᱠᱟᱜᱼᱟ ᱦᱳᱭ ᱦᱳᱭ᱾
ᱟᱫᱚ ᱵᱚᱛᱚᱨᱟᱱ ᱡᱤᱭᱟᱹᱞᱤ ᱠᱚ ᱚᱱ ᱢᱟ ᱟᱵᱚ ᱥᱮᱫ ᱡᱚᱛᱚ ᱦᱚᱲ ᱜᱮᱵᱚᱱ ᱵᱚᱛᱚᱨ ᱟᱠᱚᱣᱟ ᱥᱮ, ᱟᱹᱰᱤ ᱵᱚᱛᱚᱨ ᱟᱱᱟᱜ ᱡᱤᱭᱟᱹᱞᱤ ᱠᱟᱱᱟ ᱠᱚ ᱛᱟᱦᱚᱞᱮ ᱩᱝᱠᱩ ᱡᱤᱫᱤ ᱠᱚ ᱛᱟᱦᱮᱱᱟ ᱟᱵᱚ ᱪᱤᱠᱟᱹ ᱛᱮᱵᱚᱱ ᱥᱮᱸᱫᱽᱨᱟᱭᱟ ᱵᱟᱝ ᱥᱮ᱾ ᱛᱟᱦᱚᱞᱮ ᱥᱮᱸᱫᱽᱨᱟ ᱞᱮᱠᱷᱟᱱ ᱢᱟ ᱚᱝᱠᱟᱱ ᱮᱸᱻ